ᱪᱮᱫ ᱵᱤᱱ ᱪᱤᱠᱟᱭᱟ ᱫᱚ ᱜᱚᱢᱠᱮ? ᱦᱮᱸ ᱱᱟᱯᱟᱭ ᱜᱮᱭᱟᱞᱤᱧ ᱱᱤᱭᱟᱹ ᱱᱤᱭᱟᱹ ᱠᱚᱴᱟ ᱫᱤᱱ ᱨᱮ ᱢᱟᱞᱫᱟ ᱠᱚ ᱞᱟᱜᱟᱣ ᱟᱠᱟᱫ ᱞᱤᱧᱟ ᱛᱚ ᱫᱟᱜ ᱡᱟᱹᱯᱩᱫ ᱨᱮ ᱦᱮᱸᱥᱮ ᱾
ᱟᱪᱪᱷᱟ ᱟᱪᱪᱷᱟ ᱟᱪᱪᱷᱟ ᱾
ᱦᱩᱸ ᱦᱩᱸ ᱛᱚ ᱟᱹᱵᱤᱱ ᱫᱚ ᱚᱠᱟ ᱞᱮᱠᱟ ᱢᱮᱱᱟᱜ ᱵᱤᱱᱟ ᱛᱚᱵᱮ?
ᱦᱮᱸ ᱟᱞᱤᱧ ᱦᱚᱸ ᱱᱤᱛ ᱥᱩᱭᱫᱚᱢ ᱫᱚ ᱦᱟᱸᱜ ᱱᱟᱯᱟᱭ ᱜᱮ ᱢᱮᱱᱟᱜ ᱟᱠᱟᱫ ᱞᱤᱧᱟ᱾ ᱟᱨ ᱥᱟᱶᱛᱮ ᱚᱲᱟᱜ ᱨᱮᱱ ᱠᱚᱦᱚᱸ ᱥᱟᱱᱟᱢ ᱠᱚᱜᱮ ᱱᱟᱯᱟᱭ ᱜᱮ ᱦᱮᱱᱟᱜ ᱠᱚᱣᱟ ᱾
ᱟᱪᱪᱷᱟ ᱟᱪᱪᱷᱟ᱾
ᱛᱟᱨᱯᱚᱨᱮ ᱜᱚᱝᱠᱮ ᱛᱟᱦᱚᱞᱮ ᱦᱮᱸ ᱡᱚᱢ ᱵᱟᱲᱟ ᱫᱚ ᱦᱳᱭ ᱠᱟᱱᱟ, ᱟᱵᱮᱱ ᱜᱮ?
ᱟᱹᱞᱤᱧ ᱦᱚᱸ ᱡᱚᱢ ᱵᱟᱲᱟ ᱠᱚᱫᱚ ᱦᱩᱭ ᱠᱟᱱᱟ ᱟᱫᱚ ᱡᱤᱨᱟᱹᱣ ᱵᱟᱲᱟ ᱦᱩᱭᱩᱜ ᱠᱟᱱᱟ ᱦᱮ ᱥᱮ᱾
ᱟᱪᱪᱷᱟ ᱟᱪᱪᱷᱟ, ᱟᱪᱪᱷᱟ ᱜᱚᱝᱠᱮ ᱱᱤᱭᱟᱹ ᱢᱩᱨᱥᱩᱢ ᱨᱮ ᱫᱟᱜ ᱡᱟᱹᱲᱤ ᱪᱮᱫ ᱞᱮᱠᱟ?
ᱱᱚᱣᱟ ᱢᱩᱲᱥᱩᱢ ᱨᱮᱫᱚ ᱫᱟᱜ ᱡᱟᱹᱲᱤ ᱫᱚ ᱛᱳ ᱱᱤᱭᱟᱹ ᱠᱚᱴᱟ ᱫᱤᱱ ᱫᱚ ᱱᱟᱯᱟᱭ ᱜᱮ ᱦᱩᱭᱩᱜ ᱠᱟᱱᱟ ᱛᱚ ᱢᱟᱱᱮ ᱵᱟᱨ ᱯᱮ ᱫᱤᱱ ᱞᱟᱦᱟᱨᱮ ᱵᱚᱱᱫᱚ ᱜᱮ ᱛᱟᱦᱮᱸ ᱠᱟᱱᱟ ᱦᱮᱸ ᱥᱮ ᱾ ᱟᱫᱚ ᱱᱤᱭᱟᱹ ᱜᱚᱴᱟᱜ ᱫᱤᱱ ᱫᱟᱜ ᱫᱟ ᱦᱚᱞᱟ ᱢᱟᱫᱷᱮᱨ ᱠᱷᱚᱱᱮ ᱫᱟᱜ ᱫᱟᱭ ᱾ ᱱᱟᱯᱟᱭ ᱜᱮ ᱵᱩᱡᱷᱟᱹᱜ ᱠᱟᱱᱟ ᱦᱮᱸᱥᱮ ᱥᱟᱱᱟᱢ ᱦᱚᱲ ᱜᱮ ᱢᱟᱱᱮ ᱠᱚ ᱨᱚᱦᱚᱭ ᱫᱟᱲᱮᱭᱟᱜ ᱠᱟᱱᱟ ᱠᱚ ᱡᱟᱦᱟᱸᱭ ᱠᱚ ᱵᱟᱠᱚ ᱨᱚᱦᱚᱭ ᱫᱟᱲᱮ ᱠᱟᱣᱫᱟ ᱩᱱᱠᱩ ᱦᱚᱸ ᱱᱚᱣᱟ ᱡᱟᱹᱯᱩᱫ ᱨᱮ ᱨᱚᱦᱚᱭ ᱠᱚ ᱨᱚᱦᱚᱭ ᱠᱚ ᱫᱟᱲᱮᱭᱟᱜ ᱠᱟᱱᱟ᱾ ᱟᱹᱰᱤᱜᱮ ᱥᱩᱵᱤᱫᱟ ᱮᱢ ᱠᱟᱫ ᱠᱚᱣᱟ ᱪᱟᱸᱫᱳ ᱵᱚᱸᱜᱟ᱾ ᱛᱚ ᱟᱯᱮ ᱥᱮᱱ ᱫᱚ ᱛᱚᱵᱮ ᱚᱠᱟᱞᱮᱠᱟ ᱠᱟᱹᱴᱤᱡ ᱞᱟᱹᱭ ᱵᱤᱱ,
ᱟᱞᱮᱥᱮᱱ ᱫᱚ ᱩᱪᱩ ᱱᱤᱪᱩ ᱡᱟᱭᱜᱟ ᱠᱟᱱ ᱛᱟᱞᱮᱭᱟ ᱛᱚ ᱜᱚᱝᱠᱮ ᱛᱚ ᱱᱚᱣᱟ ᱡᱟᱦᱟᱸ ᱱᱤᱪᱩ ᱡᱟᱭᱜᱟ ᱡᱟᱦᱟᱸ ᱫᱚ ᱵᱟᱹᱭᱦᱟᱹᱲ ᱦᱟᱸᱜ ᱞᱮ ᱢᱮᱛᱟᱜ ᱠᱟᱱᱟ᱾ ᱱᱚᱣᱟ ᱠᱚᱨᱮ ᱫᱚ ᱫᱟᱜ ᱞᱟᱜᱟᱣ ᱠᱟᱱᱟ ᱟᱨ ᱨᱚᱦᱚᱭ ᱞᱮ ᱫᱷᱩᱨᱟᱹᱣ ᱠᱟᱱ ᱜᱮᱭᱟ ᱾ ᱟᱨ ᱵᱟᱹᱫᱽ ᱠᱚᱨᱮ ᱫᱚ ᱦᱟᱸᱜ ᱟᱹᱣᱨᱤ ᱫᱟᱜᱚᱜ ᱛᱟᱞᱮᱭᱟ ᱚᱱᱠᱟ ᱡᱳᱨ ᱫᱚ ᱵᱟᱭ ᱫᱟᱜ ᱠᱟᱫ ᱛᱮ᱾
ᱟᱪᱪᱷᱟ ᱟᱞᱮ ᱥᱮᱱ ᱚᱱᱠᱟᱱ ᱜᱮᱭᱟ ᱟᱫᱚ ᱤᱱᱟᱹ ᱠᱷᱟᱹᱛᱤᱨ ᱛᱮᱜᱮ ᱟᱞᱮ ᱫᱚ ᱛᱟᱭᱱᱚᱢ ᱛᱟᱭᱱᱚᱢ ᱞᱮ ᱨᱚᱦᱚᱭ ᱮᱫ-ᱟ᱾ ᱟᱨ ᱞᱟᱦᱟ ᱛᱮᱦᱚ ᱠᱚ ᱨᱚᱦᱚᱭ ᱠᱟᱫᱟ ᱠᱚ ᱦᱮᱸᱥᱮ ᱞᱟᱦᱟ ᱞᱟᱦᱟ ᱛᱮ ᱫᱟᱜ ᱨᱮ᱾
ᱟᱪᱪᱷᱟ ᱛᱟᱨᱯᱚᱨᱮ ᱛᱟᱦᱚᱞᱮ ᱜᱚᱝᱠᱮ ᱟᱯᱮ ᱚᱱᱛᱮ ᱫᱚ ᱥᱚᱵᱽᱡᱤ ᱠᱚᱯᱮ ᱪᱟᱥ ᱵᱟᱲᱟᱭ ᱜᱮᱭᱟ ᱥᱮ ᱵᱟᱝ᱾
ᱦᱩᱸ ᱟᱞᱮ ᱱᱚᱛᱮ ᱫᱚ ᱥᱚᱵᱡᱤ ᱫᱚᱞᱮ ᱪᱟᱥ ᱵᱟᱲᱟᱭ ᱜᱮᱭᱟ᱾ ᱱᱚᱜᱚᱭ ᱛᱚᱞᱮ ᱮᱢ ᱵᱟᱲᱟ ᱠᱟᱫᱟ ᱥᱚᱵᱽᱡᱤ ᱠᱚ ᱚᱱᱛᱮ ᱞᱮ ᱮᱢ ᱠᱟᱫᱟ, ᱦᱚᱛᱚᱫ ᱟᱨ ᱦᱩᱭᱩᱜ ᱠᱟᱱ ᱛᱟᱵᱤᱱᱟ ᱠᱚᱸᱰᱷᱟ ᱟᱨ ᱡᱷᱤᱸᱜᱟᱹ ᱞᱮ ᱮᱢ ᱠᱟᱫᱟ ᱟᱨ ᱠᱩᱱᱫᱽᱨᱤ ᱦᱚᱸ ᱢᱮᱱᱟᱜ ᱜᱮᱭᱟ᱾ ᱚᱱᱟ ᱥᱟᱶᱛᱮ ᱤᱭᱟᱹ ᱡᱚᱱᱰᱨᱟ ᱞᱮ ᱮᱢ ᱠᱟᱫᱼᱟ ᱦᱮᱸᱥᱮ᱾ ᱟᱫᱚ ᱪᱮᱫ ᱞᱤᱧ ᱞᱟᱹᱭᱟ ᱜᱚᱝᱠᱮ ᱱᱚᱣᱟ ᱠᱚᱫᱚ ᱪᱟᱥ ᱫᱚ ᱟᱹᱰᱤ ᱜᱮ ᱞᱟᱹᱠᱛᱤ ᱠᱟᱱ ᱜᱮᱭᱟ ᱦᱮᱸ ᱥᱮ᱾ ᱵᱟᱝ ᱪᱟᱥ ᱞᱮᱠᱷᱟᱱ ᱪᱤᱠᱟᱹᱛᱮ ᱥᱚᱝᱥᱟᱨ ᱠᱚᱫᱚ ᱪᱟᱜᱼᱟ ᱦᱮᱸᱥᱮ᱾ ᱫᱤᱭᱮ ᱚᱱᱮ ᱟᱹᱠᱷᱨᱤᱧ ᱞᱟᱹᱜᱤᱫ ᱦᱚᱸ ᱟᱨ ᱡᱚᱢ ᱞᱟᱹᱜᱤᱫ ᱦᱚᱸ ᱦᱮᱸᱥᱮ ᱱᱮᱛᱟᱨ ᱫᱚᱵᱤᱱ ᱵᱟᱲᱟᱭ ᱜᱮᱭᱟ ᱛᱮᱢᱚᱱ ᱡᱩᱜᱽ ᱠᱚ ᱵᱚᱫᱚᱞᱚᱜ ᱠᱟᱱᱟ ᱦᱮᱸ ᱥᱮ ᱡᱷᱚᱛᱚ ᱨᱮᱱᱟᱜ᱾ ᱫᱟᱢ ᱠᱚ ᱡᱟᱹᱥᱛᱤᱜ ᱠᱟᱱᱟ ᱡᱮᱢᱚᱱ ᱟᱱᱟᱡᱽᱯᱟᱹᱛᱤ ᱨᱮᱱᱟᱜ ᱫᱟᱢ ᱠᱚ ᱡᱟᱹᱥᱛᱤᱜ ᱠᱟᱱᱟ᱾ ᱟᱹᱵᱤᱱ ᱡᱩᱫᱤ ᱧᱮᱞ ᱵᱤᱱ ᱢᱚᱬᱮ ᱥᱚ ᱴᱟᱠᱟ ᱠᱟᱛᱮᱫ ᱵᱮᱜ ᱟᱛᱮ ᱵᱤᱱ ᱪᱟᱜᱼᱟ ᱵᱟᱡᱟᱨ ᱟᱹᱵᱤᱱ ᱡᱩᱫᱤ ᱥᱚᱵᱽᱡᱤ ᱠᱚᱵᱤᱱ ᱥᱚᱫᱟ ᱟᱹᱜᱩᱭᱟ ᱦᱮᱸ ᱟᱹᱵᱤᱱ ᱧᱮᱞ ᱵᱤᱱ ᱥᱮ ᱢᱚᱬᱮ ᱥᱚ ᱴᱟᱠᱟ ᱛᱮ ᱦᱚᱸ ᱵᱟᱝ ᱯᱮᱨᱮᱡᱚᱜ ᱛᱟᱵᱤᱱᱟ ᱦᱮᱸ ᱥᱮ᱾ ᱟᱫᱚ ᱤᱱᱟᱹ ᱠᱷᱟᱹᱛᱤᱨ ᱪᱟᱥ ᱵᱟᱲᱟ ᱫᱚ ᱦᱩᱭᱩᱜ ᱠᱟᱱᱟ ᱦᱮᱸ᱾ ᱪᱟᱥ ᱵᱟᱲᱟ ᱫᱚ ᱦᱩᱭᱩᱜ ᱠᱟᱱᱟ ᱚᱲᱟᱜ ᱡᱚᱢ ᱞᱟᱹᱜᱤᱫ ᱦᱚᱸ ᱟᱹᱠᱷᱨᱤᱧ ᱞᱟᱹᱜᱤᱫ ᱦᱚᱸ ᱦᱮᱸ ᱥᱮ᱾ ᱚᱱᱟ ᱥᱟᱶᱛᱮ ᱟᱨ ᱟᱨ ᱟᱨᱚᱵᱤᱱ ᱧᱮᱞ ᱠᱟᱜ ᱜᱮᱭᱟ ᱞᱟᱦᱟ ᱛᱮᱱᱟᱜ ᱡᱩᱜᱽ ᱠᱚᱫᱚ ᱪᱮᱫᱠᱟ ᱛᱟᱦᱮᱸ ᱠᱟᱱᱟ᱾ ᱞᱟᱦᱟᱛᱮ ᱡᱩᱫᱤ ᱟᱹᱵᱤᱱ ᱢᱤᱫᱥᱚ ᱴᱟᱠᱟ ᱟᱛᱮᱫ ᱵᱤᱱ ᱥᱮᱱ ᱠᱚᱜᱼᱟ ᱵᱟᱡᱟᱨ ᱛᱟᱦᱚᱞᱮ ᱟᱹᱵᱤᱱ ᱵᱮᱜᱽ ᱫᱚ ᱟᱨᱟᱢ ᱥᱮ ᱯᱮᱨᱮᱡ ᱠᱚᱜ ᱛᱟᱵᱮᱱᱟ ᱦᱮᱸ ᱥᱮ, ᱟᱫᱚ ᱤᱱᱟᱹ ᱠᱷᱟᱹᱛᱤᱨ ᱜᱮ ᱱᱚᱣᱟ ᱠᱚᱫᱚ ᱦᱮᱸ ᱦᱮᱸ ᱤᱱᱟᱹ ᱠᱷᱟᱹᱛᱤᱨ ᱜᱮ ᱱᱚᱣᱟ ᱠᱚᱫᱚ ᱪᱟᱥ ᱵᱟᱲᱟ ᱦᱩᱭᱩᱜ ᱠᱟᱱᱟ, ᱵᱟᱥ ᱵᱟᱝ ᱪᱟᱥ ᱞᱮᱠᱷᱟᱱ ᱪᱮᱫ ᱵᱤᱱ ᱡᱚᱢᱟ ᱨᱮᱸᱜᱮᱡ ᱦᱚᱲ᱾ ᱦᱮᱸ ᱥᱮ᱾
ᱚᱵᱚᱥᱳ ᱚᱵᱚᱥᱳ ᱚᱱᱠᱟᱜᱮ ᱱᱚᱛᱮ ᱦᱚᱸ ᱟᱞᱮ ᱦᱚᱸ ᱥᱚᱵ ᱡᱤ ᱠᱚᱫᱚ ᱠᱚ ᱪᱟᱥ ᱜᱮᱭᱟ ᱢᱮᱱᱠᱷᱟᱱ ᱟᱹᱞᱤᱧ ᱡᱟᱦᱟᱸ ᱟᱛᱳ ᱨᱮ ᱢᱮᱱᱟᱜ ᱟᱠᱟᱫ ᱞᱤᱧᱟ ᱱᱚᱣᱟ ᱟᱛᱳ ᱨᱮᱫᱚ ᱦᱟᱸᱜ ᱚᱱᱠᱟ ᱫᱚ ᱥᱚᱵᱽᱡᱤ ᱠᱚᱫᱚ ᱵᱟᱞᱮ ᱪᱟᱥ ᱫᱟᱲᱮᱭᱟᱜᱼᱟ᱾ ᱠᱟᱨᱚᱱ ᱫᱚ ᱱᱤᱭᱟᱹᱜᱮ ᱟᱞᱮ ᱡᱟᱦᱟᱸ ᱟᱛᱳ ᱨᱮ ᱦᱮᱱᱟᱜ ᱟᱠᱟᱫ ᱞᱮᱭᱟ ᱱᱚᱣᱟ ᱟᱛᱳ ᱨᱮᱫᱚ ᱚᱱᱠᱟ ᱵᱟᱸᱫᱽ ᱠᱚ ᱥᱮ ᱯᱩᱠᱷᱨᱤ ᱠᱚ ᱵᱟᱹᱱᱩᱜ ᱟᱨ ᱞᱟᱹᱴᱩ ᱧᱚᱜ ᱛᱟᱨᱯᱚᱨᱮ ᱥᱮᱞᱚ ᱠᱚ, ᱥᱟᱢ ᱢᱟᱨᱥᱟᱞ ᱠᱚ ᱵᱟᱹᱱᱩᱜ-ᱟ, ᱠᱮᱱᱮᱞ ᱦᱚᱸ ᱵᱟᱹᱱᱩᱜ-ᱟ, ᱢᱟᱱᱮ ᱫᱟᱜ ᱨᱮᱭᱟᱜ ᱟᱹᱰᱤ ᱚᱥᱩᱵᱤᱫᱟ᱾ ᱪᱟᱥ ᱟᱵᱟᱫᱽ ᱨᱮᱭᱟᱜ ᱫᱚ᱾
ᱟᱪᱪᱷᱟ ᱦᱮᱸ ᱛᱚ᱾
ᱪᱟᱥ ᱜᱮᱭᱟ ᱟᱞᱮ ᱫᱚ ᱱᱚᱣᱟ, ᱵᱚᱨᱥᱟ ᱨᱮᱭᱟᱜ ᱡᱟᱦᱟᱸ ᱫᱟᱜ ᱮ ᱧᱟᱢ ᱦᱩᱸ ᱤᱱᱟᱹ ᱛᱮᱜᱮ᱾
ᱟᱪᱪᱷᱟ, ᱟᱪᱪᱷᱟ᱾
ᱚᱸ
ᱟᱞᱮ ᱥᱮᱱ ᱦᱚᱸ ᱚᱱᱠᱟ ᱦᱳᱲᱩ ᱪᱟᱥ ᱫᱚ ᱵᱟᱪᱷᱚᱨ ᱜᱮ ᱦᱩᱭᱩᱜᱭ-ᱟ᱾ᱦᱮᱸᱥᱮ ᱵᱟᱨ ᱫᱷᱟᱣᱞᱮ ᱪᱟᱥ ᱜᱮᱭᱟ ᱠᱷᱚᱨᱟ ᱨᱮ ᱪᱚᱴ ᱱᱚᱜᱚᱭ ᱵᱤᱨ ᱠᱚᱨᱮ ᱡᱟᱦᱟᱸ ᱠᱚ ᱞᱟᱹᱭᱟ᱾ ᱵᱚᱨᱥᱟ ᱫᱷᱚᱨᱚᱱ ᱨᱮ ᱟᱫᱚ ᱚᱠᱚᱭ ᱠᱚᱫᱚ ᱢᱟᱱᱮ ᱪᱮᱫ ᱤᱧ ᱞᱟᱹᱭᱟ, ᱨᱮᱸᱜᱮᱡ ᱜᱮᱭᱟ ᱛᱚ ᱟᱵᱚ ᱥᱟᱱᱛᱟᱲ ᱦᱚᱲ᱾ ᱨᱮᱸᱜᱮᱡ ᱫᱚ ᱵᱚᱱ ᱨᱮᱸᱜᱮᱡ ᱧᱚᱜ ᱜᱮᱭᱟ᱾ ᱦᱮᱸᱥᱮ ᱟᱫᱚ ᱤᱱᱟᱹ ᱠᱷᱟᱹᱛᱤᱨ ᱚᱫᱽᱮᱠ ᱦᱚᱲ ᱫᱚ ᱯᱮ ᱫᱷᱟᱣ ᱦᱚᱸ ᱠᱚ ᱪᱟᱥᱟ᱾ ᱡᱟᱦᱟᱸᱭᱭᱟᱜ ᱚᱵᱷᱟᱵᱽ ᱫᱚᱢᱮ ᱛᱟᱦᱮᱱ ᱛᱟᱠᱚᱣᱟ ᱦᱮᱸ ᱥᱮ᱾ ᱱᱚᱜ ᱚᱭ ᱡᱟᱦᱟᱸ ᱦᱳᱲᱩ ᱵᱤᱞᱤᱜ ᱠᱟᱱᱟ ᱥᱮ ᱦᱳᱲᱳ ᱠᱚ ᱨᱚᱦᱚᱭᱮᱜ-ᱟ ᱱᱚᱣᱟ ᱥᱚᱢᱚᱜ ᱜᱮ ᱩᱱᱠᱩᱣᱟᱜ ᱫᱚ ᱵᱮᱞᱤᱜ ᱠᱟᱱ ᱛᱟᱠᱚᱣᱟ᱾ ᱟᱫᱚ ᱠᱚ ᱤᱨ ᱵᱟᱲᱟᱭ ᱛᱮ ᱟᱫᱚ ᱟᱫᱚ ᱠᱚ ᱛᱚᱞᱟ ᱠᱚ ᱜᱤᱰᱤᱭ ᱛᱮ ᱟᱫᱚ ᱟᱨᱚ ᱜᱷᱩᱨᱤ ᱛᱮᱠᱚ ᱪᱟᱥᱟ ᱾ᱚᱱᱮ ᱯᱮ ᱪᱟᱸᱫᱳ ᱨᱮᱱᱟᱜ ᱦᱩᱲᱩ ᱠᱚ ᱮᱢᱟ ᱠᱚ ᱦᱮᱸ ᱥᱮ ᱮᱸᱱᱮᱠᱷᱟᱱ ᱪᱮᱫ ᱪᱤᱠᱟ ᱜᱚᱝᱠᱮ ᱢᱟᱱᱮ ᱢᱤᱫ ᱥᱟᱶᱛᱮᱜᱮ ᱡᱷᱚᱛᱚ ᱦᱚᱲᱟᱜ ᱜᱮ ᱦᱩᱭᱩᱜ ᱛᱟᱠᱚᱣᱟ᱾ ᱚᱠᱚᱭᱟᱜ ᱦᱚᱸ ᱵᱟᱝ ᱛᱟᱭᱱᱚᱢ ᱢᱟᱲᱟᱝ ᱚᱜ-ᱟ᱾
ᱦᱳᱭ, ᱦᱳᱭ, ᱦᱳᱭ, ᱦᱮᱸ ᱢᱟᱱᱮ ᱚᱱᱠᱟ ᱟᱯᱮᱭᱟᱜ ᱢᱟ ᱥᱩᱡᱩᱜᱽ ᱥᱩᱵᱤᱫᱷᱟ ᱢᱮᱱᱟᱜ-ᱟ᱾ ᱟᱸ ᱛᱟᱨᱯᱚᱨᱮ ᱟᱯᱮ ᱥᱮᱜ ᱦᱮᱸ᱾
ᱠᱚ ᱢᱮᱱᱟᱜ-ᱟ᱾ᱠᱮᱨᱟᱱᱩ ᱦᱚᱸ ᱢᱮᱱᱟᱜ-ᱟ, ᱦᱮᱸᱥᱮ ᱚᱱᱟ ᱠᱚᱛᱮ ᱪᱟᱥ ᱵᱟᱲᱟ ᱦᱳᱭᱩᱜ ᱜᱮᱭᱟ ᱾ ᱦᱮᱸ ᱥᱮᱜ᱾ ᱟᱪᱪᱟ ᱯᱩᱨᱟᱹ ᱵᱳᱫ ᱠᱚ ᱪᱮᱦᱮᱞ ᱪᱮᱯᱮᱞᱚᱜ ᱠᱟᱱᱟᱞᱮ ᱪᱮᱫ ᱢᱟ᱾
ᱟᱪᱪᱷᱟ, ᱟᱪᱪᱷᱟ, ᱦᱮᱸ ᱢᱟᱱᱮ ᱟᱯᱮᱥᱮᱱ ᱫᱚ ᱵᱟ ᱫᱟᱜ ᱜᱮ ᱧᱟᱢᱫᱟᱭ᱾ ᱛᱚ ᱟᱯᱮ ᱢᱤᱱᱤ ᱠᱚᱨᱮᱱᱟᱜ ᱦᱚᱸ ᱟᱨᱚ ᱥᱮᱨᱢᱟ ᱨᱮᱭᱟᱜ ᱦᱚᱸ, ᱟᱫᱚ ᱜᱚᱢᱠᱮ? ᱟᱯᱮ ᱥᱮᱱ ᱫᱚ ᱛᱟᱦᱚᱞᱮ ᱱᱚᱝᱠᱟ? ᱵᱟᱡᱟᱨ ᱠᱚᱫᱚ ᱛᱤᱱᱟᱹᱜ ᱥᱟᱺᱜᱤᱧ ᱨᱮ ᱢᱮᱱᱟᱜ-ᱟ?
ᱦᱮᱸ ᱵᱟᱡᱟᱨ ᱠᱚᱫᱚ ᱵᱮ ᱵᱮᱥᱤ ᱫᱚ ᱵᱟᱝ ᱥᱟᱹᱜᱤᱧ ᱜᱮᱭᱟ ᱾ᱥᱩᱨ ᱥᱩᱯᱩᱨ ᱜᱮ ᱢᱮᱱᱟᱜ ᱛᱟᱞᱮᱭᱟ ᱵᱟᱡᱟᱨ ᱚᱝᱠᱟ᱾ ᱮᱠ ᱠᱤᱞᱳᱢᱤᱴᱟᱨ ᱫᱩ ᱠᱤᱞᱳᱢᱤᱴᱟᱨ ᱚᱝᱠᱟ᱾ ᱦᱮᱸ ᱥᱮ ᱛᱚ ᱟᱯᱮ ᱥᱮᱱ ᱫᱚ ᱵᱟᱡᱟᱨ ᱠᱚ
ᱟᱹᱰᱤ ᱱᱟᱯᱟᱭ᱾ ᱟᱞᱮ ᱥᱮᱱ ᱫᱚ ᱜᱚᱢᱠᱮ ᱱᱚᱝᱠᱟ ᱵᱟᱡᱟᱨ ᱠᱚ ᱛᱚ ᱥᱟᱺᱜᱤᱧ ᱧᱚᱜ ᱨᱮᱜ ᱜᱮ ᱢᱮᱱᱟᱜ ᱟᱠᱟᱫ-ᱟ᱾ ᱢᱚᱴᱟ ᱢᱩᱴᱤ ᱯᱚᱱᱨᱚ ᱠᱩᱨᱤ ᱠᱤᱞᱳᱢᱤᱴᱟᱨᱥ᱾
ᱚ ᱟᱹᱰᱤ ᱥᱟᱺᱜᱤᱧ ᱫᱚ ᱜᱚᱝᱠᱮ᱾
ᱦᱮᱸ ᱟᱨ ᱱᱤᱜ ᱮ ᱱᱤᱝᱠᱟᱹ ᱡᱟᱦᱟᱸ᱾ ᱟᱞᱮ ᱱᱚᱶᱟ ᱠᱚᱨᱮ ᱫᱚ ᱚᱱᱟ ᱦᱟᱹᱴᱤᱭᱟᱹ ᱠᱚ ᱦᱩᱭᱩᱜ-ᱟ᱾ ᱢᱟᱱᱮ ᱥᱚᱯᱛᱟᱦᱚᱨᱮ ᱡᱟᱦᱟᱸ ᱦᱟᱹᱴᱤᱭᱟᱹ ᱚᱱᱮ ᱚᱱᱟ ᱠᱚᱨᱮ ᱜᱮ ᱟᱞᱮ ᱫᱚ ᱥᱚᱵᱽᱡᱤ ᱠᱚᱫᱚᱞᱮ ᱠᱤᱨᱤᱧᱟ᱾ ᱟᱨ ᱚᱧᱮᱹ ᱠᱚᱨᱮ ᱜᱮ ᱠᱤᱨᱤᱧ ᱠᱟᱛᱮᱫ ᱜᱮ ᱩ ᱛᱩᱨᱤ ᱛᱚᱨᱠᱟᱨᱤ ᱫᱚᱞᱮ ᱟᱹᱭᱟᱹ ᱟᱸᱸ ᱦᱟᱛᱟᱣᱟ᱾
ᱦᱟᱴ ᱠᱚᱨᱮ ᱜᱮᱞᱮ ᱦᱟᱛᱟᱣ ᱵᱟᱲᱟᱭᱟ ᱦᱮᱸ ᱥᱮ, ᱚᱲᱟᱜ ᱨᱮᱱᱟᱜ ᱛᱚ ᱢᱮᱱᱟᱜ ᱜᱮᱭᱟ᱾ ᱟᱫᱚ ᱚᱲᱟᱜ ᱨᱮᱱᱟᱜ ᱫᱚ ᱪᱮᱫᱟᱜ ᱥᱮ? ᱟᱵᱤᱱ ᱵᱤᱱ ᱧᱮᱞ ᱮᱫᱟ ᱦᱮᱸ ᱥᱮ ᱛᱤᱱᱟᱹᱜ? ᱥᱟᱨ ᱵᱤᱥ ᱠᱚᱧ ᱮᱢᱟᱜ ᱠᱟᱱᱟ ᱥᱮ ᱵᱟᱹᱧ ᱮᱢᱟᱜ ᱠᱟᱱᱟ᱾ ᱚᱱᱠᱟ ᱢᱚᱱᱛᱮᱵᱚᱱ ᱡᱚᱢᱮᱫ-ᱟ ᱾ᱦᱮᱸᱥᱮ ᱟᱨ ᱵᱟᱡᱟᱨ ᱨᱮᱱᱟᱜ ᱥᱮ ᱦᱟᱴ ᱱᱟ ᱟᱹᱠᱷᱨᱤᱧ ᱠᱚᱫᱚ ᱵᱟᱹᱵᱤᱱ ᱵᱩᱡ ᱫᱟᱲᱮᱭᱟᱜ-ᱟ᱾ ᱥᱮ ᱛᱤᱱᱟᱹᱜ ᱥᱟᱨᱵᱤᱥ ᱠᱚ ᱮᱢᱟᱜ ᱠᱟᱱᱟ ᱠᱚ᱾ ᱟᱨ ᱱᱮᱛᱟᱨ ᱢᱟ ᱧᱮᱞᱚᱜ ᱠᱟᱱ᱾ ᱜᱮᱭᱟ, ᱥᱟᱨ-ᱵᱤᱥ ᱮᱢ ᱠᱟᱛᱮᱜ ᱢᱟ ᱟᱹᱰᱤ ᱜᱟᱱ ᱢᱟᱹᱱᱢᱤ ᱜᱮ ᱱᱮᱛᱟᱨ ᱫᱚ ᱵᱟᱠᱚ ᱴᱤᱠᱟᱹᱜ ᱠᱟᱱᱟ ᱥᱮ ᱟᱹᱫᱤᱱ ᱵᱟᱠᱚ ᱵᱚᱭᱮᱥ ᱵᱟᱝ ᱯᱟᱨᱚᱢᱮᱫ ᱛᱟᱠᱚᱣᱟ ᱩᱱᱟᱹᱜ, ᱥᱟᱨ ᱵᱚᱪᱷᱚᱨ ᱵᱚᱭᱮᱥ ᱵᱟᱝ ᱵᱟᱝᱮ ᱯᱟᱨᱚᱢᱮᱫ ᱛᱟᱠᱚᱣᱟ ᱦᱮᱸ᱾
ᱵᱟᱝ ᱮᱠᱫᱚᱢ ᱵᱟᱝ, ᱢᱟᱱᱮ ᱟᱵᱚ ᱥᱟᱨ ᱪᱟᱯ ᱵᱟᱝ ᱡᱚᱢ ᱠᱟᱛᱮᱫ ᱟᱹᱰᱤ ᱦᱚᱲᱢᱚ ᱫᱚ ᱟᱹᱰᱤ ᱫᱩᱨᱵᱚᱞ ᱠᱟᱱ ᱛᱟᱵᱚᱱᱟ ᱢᱟᱱᱮ ᱡᱟᱦᱟᱸ ᱫᱚ ᱴᱮᱢᱯᱟᱨ ᱢᱟᱱᱮ ᱥᱟᱹᱠ ᱛᱤ ᱜᱮ ᱵᱟᱹᱱᱩᱜᱼᱟ᱾ ᱦᱩᱸ ᱦᱩᱸ ᱦᱩᱸ, ᱟᱨ ᱚᱱᱟ ᱞᱮᱠᱟᱛᱮ ᱟᱵᱚ ᱡᱟᱦᱟᱱᱟᱜ ᱜᱮ ᱚᱸ ᱵᱟᱹᱲᱛᱤ ᱦᱟᱢᱟᱞ ᱵᱟᱵᱚᱱ ᱠᱟᱹᱢᱤ ᱫᱟᱲᱮᱭᱟᱜ
ᱦᱳᱭ ᱦᱳᱭ ᱦᱳᱭ,
ᱚᱸ ᱟᱨ ᱟᱫᱷᱟ ᱫᱤᱱ ᱨᱮᱜᱮ ᱢᱚᱴᱟ ᱢᱩᱴᱤ ᱟᱵᱚ ᱥᱟᱴ ᱟᱹᱣᱨᱤ ᱯᱷᱩᱨᱟᱹᱜ ᱯᱷᱩᱨᱟᱹᱜ ᱛᱮᱜᱮ ᱟᱵᱚᱣᱟᱜ ᱢᱤᱫᱴᱟᱝ ᱵᱚᱭᱮᱥ ᱨᱮᱭᱟᱜ ᱤᱭᱟᱹ ᱦᱤᱡᱩᱜ ᱠᱟᱱᱟ ᱦᱩᱸ ᱦᱩᱸ ᱦᱩᱸ ᱾
ᱟᱨ ᱦᱚᱲᱢᱚ ᱨᱮ ᱟᱹᱰᱤᱜᱟᱱ ᱨᱳᱜᱽ ᱟᱡᱟᱨ ᱠᱚ ᱧᱮᱞ ᱧᱟᱢᱚᱜ ᱠᱟᱱᱟ ᱦᱮᱸ ᱥᱮ, ᱟᱨ ᱱᱟᱯᱟᱭ ᱦᱚᱸ ᱵᱟᱝ ᱱᱟᱯᱟᱭ ᱞᱟᱹᱜᱤᱫᱚᱜ ᱠᱟᱱᱟ ᱱᱮᱛᱟᱨ ᱢᱟ ᱨᱳᱜᱽ ᱟᱡᱟᱨ ᱠᱚ᱾
ᱵᱟᱝ ᱵᱟᱝ ᱱᱤᱛᱟᱜ
ᱠᱟᱹᱡ ᱢᱟᱱᱮ ᱞᱟᱦᱟ ᱠᱷᱚᱡ ᱢᱟᱱᱮ ᱨᱟᱱ ᱢᱩᱨᱜᱟᱹᱱ ᱫᱟᱨᱮ ᱵᱚᱦᱚᱜ ᱫᱟᱨᱮ ᱱᱟᱹᱲᱤ ᱠᱚᱨᱮ ᱚᱱᱟ ᱠᱚᱵᱚᱱ ᱡᱚᱢ ᱵᱟᱲᱟ ᱜᱮᱭᱟ ᱦᱮᱸ ᱥᱮ᱾ ᱱᱮᱛᱟᱨ ᱢᱟ ᱚᱱᱟ ᱨᱟᱱ ᱠᱚ ᱟᱠᱷᱨᱤᱧ ᱮᱫ ᱫᱚ ᱡᱷᱚᱛᱚ ᱛᱚ ᱟᱨ ᱚᱱᱠᱟ ᱫᱚ ᱵᱟᱝ᱾ ᱡᱚᱛᱚ ᱦᱚᱲ ᱰᱳᱡᱽ ᱠᱚᱦᱟᱸ ᱵᱟᱠᱚ ᱮᱢᱟᱜ ᱠᱟᱱᱟ ᱵᱷᱟᱜᱤ ᱡᱩᱛ ᱦᱮᱸ ᱥᱮ᱾ ᱚᱱᱮ ᱡᱮ ᱚᱱᱟ ᱦᱟᱞᱠᱟ ᱦᱟᱞᱠᱟ ᱠᱚ ᱯᱩᱨᱤᱢᱟᱱ ᱠᱚ
ᱦᱮᱸ ᱦᱚᱸ ᱜ ᱦᱚᱲᱢᱚ-ᱟᱜ ᱢᱟᱱᱮ ᱥᱩᱴ ᱵᱟᱭ ᱟᱹᱜᱩᱭᱜ-ᱟ᱾
ᱦᱳᱭ ᱟ ᱯᱩᱨᱤᱢᱟᱱ ᱥᱟᱺᱦᱤᱡ ᱦᱚᱸ ᱚᱱᱮ ᱨᱟᱱ ᱨᱮᱱᱟᱜ ᱚᱱᱟ ᱡᱟᱦᱟᱸ ᱜᱩᱲᱟᱹ ᱠᱚ ᱥᱮ ᱨᱚᱥ ᱠᱚ ᱚᱱᱟ ᱠᱚ ᱵᱟᱠᱚ ᱮᱢ ᱞᱟᱹᱜᱤᱫᱽᱚᱜ ᱾ ᱵᱟᱠᱚ ᱮᱢ ᱫᱟ ᱢᱟᱱᱮ ᱟᱠᱚᱣᱟᱜ ᱜᱮ ᱯᱚᱭᱥᱟ ᱦᱩᱭᱩᱜ ᱛᱟᱠᱚᱣᱟ ᱡᱟᱛᱮ ᱚᱱᱟ ᱠᱷᱟᱹᱛᱤᱨ ᱟᱹᱰᱤ ᱜᱟᱱ ᱵᱳᱲᱤ ᱠᱚ ᱥᱮ ᱠᱮᱯᱥᱩᱞ ᱠᱚ ᱠᱚ ᱵᱮᱱᱟᱣ ᱮᱫᱟ ᱥᱤᱨᱟᱯ ᱠᱚ ᱦᱮᱸ ᱥᱮ ᱾
ᱦᱮᱸ ᱾ ᱯᱚᱨᱤᱢᱟᱱ ᱢᱚᱛᱚ ᱫᱚ ᱵᱟᱝ ᱠᱚ ᱮᱢᱟᱜ ᱠᱟᱱᱟ᱾ ᱦᱟᱸ ᱦᱟᱸ
ᱢᱟᱱᱮ ᱟᱠᱚ ᱴᱟᱠᱟ ᱠᱟᱢᱟᱣ ᱞᱟᱹᱜᱤᱫ ᱠᱚᱢ ᱠᱚᱢ ᱠᱚ ᱮᱢᱮᱜ ᱟᱠᱚ ᱦᱮᱸᱥᱮ᱾
ᱦᱩᱸ ᱦᱩᱸ ᱾
ᱟᱨ ᱵᱮᱱᱟᱣ ᱫᱚ ᱟᱹᱰᱤ ᱜᱟᱱ ᱠᱚ ᱵᱮᱱᱟᱣ ᱮᱫᱟ ᱠᱮᱯᱥᱩᱞ ᱠᱚ ᱟᱨ ᱚᱱᱟ ᱚᱱᱟ ᱡᱟᱦᱟᱸ ᱯᱚᱨᱤᱢᱟᱱ ᱞᱟᱜᱟᱜᱼᱟ ᱚᱱᱟᱨᱮ ᱵᱳᱲᱤ ᱨᱮ ᱚᱱᱟ ᱫᱚ ᱵᱟᱠᱚ ᱮᱢᱟᱜ ᱮᱢᱟᱜ ᱠᱟᱱᱟ ᱠᱚ᱾
ᱦᱩᱸ,
ᱩᱸ ᱛᱟᱦᱚᱞᱮ ᱜᱚᱝᱠᱮ ᱟᱵᱮᱱ ᱱᱚᱣᱟ ᱡᱟᱦᱟᱸ ᱫᱚ ᱦᱳᱲᱳ ᱪᱟᱥ ᱠᱚ ᱵᱮᱜᱚᱨ ᱠᱛᱮᱫᱽ ᱟᱨ ᱟᱨ ᱪᱮᱫ ᱠᱚᱵᱮᱱ ᱠᱟᱹᱢᱤ ᱵᱟᱲᱟᱭᱟ?
ᱠᱟᱹᱢᱤ ᱵᱚᱞᱛᱮ ᱪᱟᱞᱟᱣ ᱦᱩᱭᱩᱜ ᱜᱮᱭᱟ ᱛᱚ ᱨᱟᱡ ᱢᱤᱥᱛᱨᱤ ᱠᱟᱹᱢᱤ ᱠᱚ ᱦᱮᱸᱥᱮ᱾ ᱴᱩᱠ ᱴᱟᱠ ᱟᱫᱚ ᱵᱟᱵᱤᱱ ᱠᱟᱹᱢᱤ ᱞᱮᱠᱷᱟᱱ ᱥᱚᱝᱥᱟᱨ ᱪᱤᱠᱟᱹᱛᱮ ᱠᱟᱜᱼᱟ ᱦᱮᱸ ᱥᱮ᱾ ᱚᱱᱟ ᱦᱚᱸ ᱚᱲᱟᱜ ᱜᱷᱟᱨᱚᱸᱡᱽ ᱦᱚᱸ ᱧᱮᱞ ᱦᱩᱭᱩᱜ ᱛᱟᱵᱤᱱᱟ ᱥᱮ ᱟᱵᱤᱱ ᱦᱚᱸ ᱪᱮᱜᱞᱤᱧ ᱞᱟᱹᱭᱟ ᱢᱟᱱᱮ ᱤᱧ ᱡᱩ ᱤᱧ ᱵᱟ ᱦᱮᱸᱥᱮ ᱢᱟᱱᱮ ᱠᱟᱹᱢᱤ ᱠᱟᱛᱮᱜ ᱠᱚ ᱡᱚᱢ ᱦᱚᱪᱚ ᱠᱟᱜ ᱞᱤᱧᱟᱹ ᱦᱮᱸᱥᱮ᱾ ᱚᱱᱟ ᱠᱚ ᱦᱚᱸ ᱛᱚ ᱦᱟᱞᱟ ᱚᱛᱚ ᱦᱩᱭᱩᱜᱼᱟ ᱦᱮᱸᱥᱮ᱾ ᱟᱠᱚ ᱦᱚᱸ ᱠᱚ ᱡᱚᱢ ᱦᱚᱪᱚ ᱦᱩᱭᱩᱜᱼᱟ ᱦᱮᱸ ᱥᱮ ᱢᱤᱫ ᱦᱚᱲ ᱠᱚᱭᱚᱜ ᱞᱮᱠᱷᱟᱱ ᱛᱚ ᱵᱟᱝ ᱜᱟᱱᱚᱜᱼᱟ ᱡᱮ ᱩᱱᱤ ᱦᱟᱲᱟᱢ ᱵᱩᱲᱷᱤᱜ ᱠᱟᱱᱟᱭᱮ ᱩᱱᱤ ᱜᱮᱢ ᱠᱟᱹᱢᱤ ᱦᱚᱪᱚᱭᱟ ᱚᱱᱠᱟ ᱞᱮᱠᱷᱟᱱ ᱫᱚ ᱵᱟᱝ ᱜᱟᱱᱚᱜᱼᱟ᱾
ᱚᱱᱠᱟ ᱞᱮᱠᱷᱟᱱ ᱫᱚ ᱵᱟᱝ ᱜᱟᱱᱚᱜᱼᱟ ᱚᱵᱟᱹᱭᱥᱳ ᱟᱵᱚ ᱡᱮᱢᱚᱱ ᱠᱚ ᱦᱮᱣ ᱦᱟᱨᱟᱣ ᱠᱟᱫ ᱵᱚᱱᱟ ᱠᱟᱴᱤᱡ ᱠᱷᱚᱡ ᱜᱤᱫᱽᱨᱟᱹ ᱠᱷᱚᱡ ᱠᱚ ᱦᱮᱣ ᱦᱟᱨᱟᱣ᱾ ᱠᱟᱫ ᱵᱚᱱᱟ ᱡᱚᱜᱚᱱ ᱡᱚᱛᱚᱱ ᱡᱚᱜᱟᱣ ᱠᱟᱫ ᱵᱚᱱᱟᱣ ᱠᱚ ᱟ ᱠᱟᱜᱮ ᱜᱮ ᱱᱤᱛᱚᱜ ᱦᱚᱸ ᱟᱵᱚ ᱟᱵᱚᱴᱣᱟᱜ ᱦᱚᱸ ᱢᱟᱱᱮ ᱩᱱᱠᱩ ᱡᱚᱠᱷᱚᱱ ᱠᱚ ᱦᱟᱲᱟᱢ ᱵᱩᱲᱦᱤᱜ ᱛᱟᱵᱚᱱᱟ ᱜᱚ ᱜᱚ, ᱵᱟᱵᱟ ᱩᱱ ᱥᱚᱢᱚᱭ ᱦᱚ ᱚᱱᱠᱟᱜᱮ ᱩᱱᱠᱩ ᱡᱚᱛᱚᱱ ᱠᱟᱛᱮᱫ ᱫᱚᱦᱚ ᱠᱚ ᱞᱟᱜᱟᱜᱼᱟ᱾ ᱦᱮᱸ ᱥᱚᱢᱚᱭ ᱨᱮ ᱡᱚᱢ ᱧᱩ ᱮᱢᱟ ᱠᱚ ᱦᱩᱭᱩᱜᱼᱟ᱾
ᱮᱠᱫᱚᱢ ᱮᱠᱫᱚᱢ ᱮᱠᱫᱚᱢ ᱮᱠᱫᱚᱢ ᱦᱳᱭ ᱚᱱᱟᱱᱟᱜᱮ ᱦᱩᱭᱩᱜ ᱠᱟᱱᱟ ᱟᱢᱟᱜ ᱫᱚ ᱪᱮᱫ ᱤᱧ ᱞᱟᱹᱭᱟ ᱟᱥᱚᱞ ᱢᱟᱱᱮ ᱥᱮᱵᱟ ᱥᱮ ᱪᱮᱫ ᱠᱚ ᱞᱟᱹᱭ ᱫᱚ᱾ ᱥᱮᱵᱟᱭ-ᱭᱟᱢ ᱦᱮᱸ ᱥᱮ᱾
ᱦᱟᱸ ᱦᱟᱸ ᱦᱟᱸ᱾
ᱟᱭᱳ ᱵᱟᱵᱟ ᱪᱷᱟᱲᱟ ᱢᱟᱱᱮ ᱫᱩᱱᱭᱟᱹᱨᱮ ᱚᱠᱚᱭ ᱵᱟᱹᱱᱩᱜ ᱠᱚᱣᱟ ᱡᱮ ᱟᱢ ᱠᱚ ᱧᱮᱞ ᱢᱮ ᱡᱟᱦᱟᱱᱟᱜ ᱫᱩᱠ ᱵᱤᱯᱚᱫ ᱦᱩᱭ ᱞᱮᱠᱷᱟᱱ᱾ ᱩᱱᱤ ᱜᱮ ᱵᱟᱧᱪᱟᱣ ᱢᱮᱭᱟ ᱦᱮᱸ ᱥᱮ᱾
ᱦᱳᱭ ᱦᱳᱭ ᱦᱳᱭ ᱟᱹᱰᱤ ᱱᱟᱯᱟᱭ ᱠᱟᱛᱷᱟ ᱟᱨ ᱟᱥᱚᱞ ᱫᱚ ᱦᱩᱭᱩᱜ ᱠᱟᱱᱟ ᱛᱤᱱᱟᱹᱜ ᱠᱚᱥᱴᱚ ᱥᱟᱦᱟᱣ ᱠᱟᱛᱮᱫ ᱧᱮᱞ ᱢᱮ ᱚᱞ ᱯᱟᱲᱦᱟᱣ ᱦᱚᱸᱠᱤᱱ ᱥᱮᱬᱟ ᱪᱚ ᱢᱮᱭᱟ ᱡᱟᱦᱟᱸ ᱛᱤᱱᱟᱹᱜ ᱜᱮ ᱮᱸ ᱫᱟᱲᱮᱭᱟᱜ ᱵᱷᱳᱨ ᱮᱸ ᱾ ᱛᱟᱨᱯᱚᱨᱮ ᱱᱚᱜᱼᱚᱭ ᱡᱮ ᱵᱷᱚᱵᱤᱥᱚᱛ ᱫᱚ᱾ ᱚᱱᱟ ᱞᱟᱹᱜᱤᱫ ᱜᱮ ᱟᱵᱚ ᱠᱚ ᱜᱤᱫᱟᱹᱨ ᱯᱤᱫᱟᱹᱨ ᱵᱚᱱᱟ ᱡᱮ ᱵᱚᱭᱮᱥᱚᱜ ᱥᱩᱢᱚᱭ ᱟᱞᱤᱧ ᱡᱟᱭᱦᱳᱠ ᱢᱤᱫ ᱵᱟᱴᱤ ᱥᱮᱢᱮᱫ ᱥᱮᱢᱮᱫ ᱛᱷᱟᱹᱨᱤ ᱫᱟᱠ ᱠᱟᱞᱤᱧ ᱧᱟᱢᱟ ᱥᱳᱢᱚᱭ ᱨᱮ ᱦᱮᱸ ᱦᱮᱸ ᱦᱮᱸ ᱦᱮᱸ᱾
ᱠᱚ ᱟᱭᱳ ᱦᱚᱲ ᱫᱚ ᱢᱟᱱᱮ ᱟᱹᱰᱤ ᱠᱩᱥᱤ ᱠᱚ ᱵᱩᱡᱷᱟᱹᱣᱟ ᱠᱚ᱾
ᱦᱳᱭ ᱦᱳᱭ ᱦᱳᱭ ᱦᱮᱸ᱾
ᱦᱮᱸ᱾ ᱛᱚ ᱟᱵᱤᱱ ᱫᱚ ᱚᱝᱜᱷᱤ ᱪᱮᱫ ᱠᱚᱵᱤᱱ ᱠᱟᱹᱢᱤ ᱵᱟᱲᱟᱭᱮᱫᱟ?
ᱦᱳᱭ ᱟᱹᱞᱤᱧ ᱦᱚᱸ ᱱᱚᱣᱟ ᱠᱚ ᱪᱟᱥ ᱠᱟᱹᱢᱤ ᱠᱚ ᱵᱮᱜᱚᱨ ᱠᱟᱛᱮᱫ ᱱᱚᱝᱠᱟ ᱫᱚ ᱴᱟᱠᱟ ᱯᱚᱭᱥᱟ ᱨᱳᱡᱽᱜᱟᱨ ᱨᱮᱭᱟᱜ ᱫᱚ ᱠᱤᱪᱷᱩ ᱫᱷᱟᱸᱱᱫᱟ ᱫᱚ ᱦᱩᱭᱩᱜ ᱠᱟᱱ ᱜᱮᱭᱟ᱾ ᱱᱚᱝᱠᱟ ᱫᱚ ᱮᱸ ᱠᱟᱹᱢᱤ ᱠᱚ ᱪᱟᱞᱟᱜ ᱦᱩᱭᱩᱜᱼᱟ᱾ ᱮᱸ ᱥᱩᱨ ᱵᱟᱡᱟᱨ ᱠᱚᱨᱮᱜᱮ ᱢᱚᱴᱟ ᱢᱩᱴᱤ ᱱᱚᱰᱮ ᱠᱷᱚᱱ ᱟᱞᱮ ᱮᱸ ᱟᱥᱟᱨ ᱥᱚᱛᱛᱚᱨ ᱟᱥᱤ ᱢᱤ ᱠᱤᱞᱳᱢᱤᱴᱟᱨ ᱯᱷᱟᱨᱟᱠ ᱨᱮ ᱚᱱᱠᱟ ᱢᱤᱫᱴᱟᱝ ᱵᱟᱡᱟᱨ ᱢᱮᱱᱟᱜᱼᱟ, ᱚᱱᱟ ᱵᱟᱡᱟᱨ ᱨᱮ ᱠᱟᱹᱢᱤ ᱫᱚ ᱱᱚᱝᱠᱟ ᱪᱟᱞᱟᱜ ᱦᱩᱭᱩᱜᱼᱟ ᱟᱨ ᱱᱚᱝᱠᱟ ᱪᱷᱩᱴᱤ ᱠᱚ ᱡᱚᱠᱷᱚᱱ ᱦᱩᱭᱩᱜᱼᱟ ᱚᱱᱟ ᱠᱟᱹᱢᱤ ᱨᱮᱭᱟᱜ ᱪᱷᱩᱴᱤ᱾ ᱠᱟ ᱩᱱ ᱥᱚᱢᱚᱭ ᱫᱚ ᱚᱲᱟᱜ ᱥᱮᱱ ᱦᱤᱡᱩᱜ ᱦᱩᱭᱩᱜᱼᱟ ᱟᱨ ᱵᱟᱝᱠᱷᱟᱱ ᱚᱱᱰᱮᱜᱮ ᱾ ᱛᱟᱦᱮᱸ ᱠᱟᱛᱮᱫ᱾ ᱢᱤᱫᱴᱮᱱ ᱴᱟᱠᱟ ᱯᱚᱭᱥᱟ ᱨᱚᱡᱽᱜᱟᱨ ᱨᱮᱭᱟᱜ ᱫᱚ ᱢᱤᱫ ᱴᱮᱱ ᱠᱟᱹᱢᱤ ᱦᱟᱸᱜ ᱥᱟᱵ ᱦᱳᱭ ᱠᱟᱱᱟ
ᱦᱮᱸ
ᱦᱩᱸ ᱮ ᱱᱤᱝᱠᱟᱹ ᱜᱮ᱾ ᱩᱸ᱾
ᱛᱟᱦᱚᱞᱮ ᱜᱚᱝᱠᱮ ᱯᱟᱥᱮ ᱱᱩᱣᱟ ᱩᱫ ᱯᱩᱴᱠᱟᱹ ᱠᱚᱜᱮ ᱧᱟᱢᱚᱜ ᱠᱟᱱᱟ ᱥᱮ ᱵᱟᱝ ᱛᱚᱵᱮ?
ᱟᱞᱮ ᱥᱮᱱ ᱫᱚ ᱦᱟᱸᱜ ᱚᱱᱠᱟ ᱫᱚ ᱥᱩᱨ ᱨᱮᱫᱚ ᱦᱟᱸᱜ᱾ ᱵᱟᱹᱱᱩᱜ ᱛᱟᱞᱮᱭᱟ ᱛᱚᱵᱮ ᱠᱤᱪᱷᱩ ᱚᱱᱮ ᱯᱚᱱᱨᱚ ᱵᱤᱥ ᱠᱤᱞᱳᱢᱤᱴᱟᱨ ᱯᱷᱟᱨᱟᱠ ᱨᱮ ᱵᱤᱨ-ᱵᱩᱨᱩ ᱠᱚ ᱢᱮᱱᱟᱜᱼᱟ᱾ ᱛᱚ ᱚᱱᱟ ᱠᱚᱨᱮ ᱩᱫ ᱯᱩᱴᱠᱟᱹ ᱫᱚ ᱦᱟᱸᱜ ᱠᱚ ᱚᱢᱟᱱᱚᱜ ᱠᱟᱱ ᱜᱮᱭᱟ ᱱᱤᱛᱳᱜ ᱾ ᱱᱤᱭᱟᱹ ᱥᱩᱢᱚᱭ ᱫᱚ᱾ ᱟᱫᱚ ᱚᱱᱟ ᱦᱟᱹᱴᱤᱭᱟᱹ ᱠᱚᱨᱮ ᱠᱚ ᱟᱹᱜᱩᱭᱟ ᱚᱱᱟ ᱠᱚᱨᱮ ᱜᱮ ᱠᱤᱨᱤᱧ ᱠᱟᱛᱮᱜ ᱡᱚᱢ ᱦᱩᱭᱩᱜ᱾
ᱦᱮᱸ ᱟᱪᱪᱷᱟ᱾
ᱦᱩ, ᱸ ᱦᱩᱸ᱾
ᱟᱞᱮ ᱦᱚᱸ ᱱᱚᱝᱠᱟᱜ ᱜᱮ ᱯᱮᱲᱟ ᱠᱚ ᱟᱹᱜᱩ ᱦᱚᱴᱚ ᱠᱟᱜ ᱞᱮᱭᱟ ᱦᱮᱸᱥᱮ ᱟᱞᱮ ᱥᱮᱱ ᱦᱚᱸ ᱵᱟᱹᱱᱩᱜ-ᱟ ᱳᱫ, ᱯᱩᱴᱠᱟᱹ ᱠᱚᱫᱚ᱾
ᱟᱪᱪᱷᱟ, ᱟᱪᱪᱷᱟ, ᱟᱪᱪᱷᱟ᱾
ᱟᱫᱚ ᱟᱱᱟ ᱠᱚ ᱡᱚᱢ ᱨᱮᱢᱟ ᱟᱹᱰᱤ ᱱᱟᱯᱟᱭ ᱵᱩᱡᱷᱟᱹᱜ-ᱟ ᱥᱤᱡᱤᱱ ᱨᱮ ᱧᱟᱢᱚᱜ ᱜᱮᱭᱟ ᱥᱮ᱾ ᱢᱤᱫ ᱵᱟᱨ ᱫᱷᱟᱣ ᱟᱫᱚ ᱥᱤᱡᱮᱱ ᱨᱮ ᱢᱤᱫ ᱫᱷᱟᱣ ᱜᱮ ᱧᱟᱢᱚᱜ-ᱟ ᱵᱟ ᱵᱟᱨ ᱫᱷᱟᱣ ᱫᱚ ᱵᱟᱝ ᱢᱟᱱᱮ ᱥᱤᱡᱤᱱ ᱨᱮ ᱢᱤᱫ ᱫᱷᱟᱣ ᱜᱮ ᱧᱟᱢᱚᱜ-ᱟ᱾ ᱟᱨ ᱡᱚᱢ ᱦᱚᱸ ᱟᱹᱰᱤ ᱞᱟᱹᱠᱛᱤ ᱠᱟᱱ ᱜᱮᱭᱟ ᱚᱱᱟ ᱫᱚ ᱵᱷᱤᱱᱟᱹ ᱥᱟᱨ ᱵᱷᱤᱥ ᱠᱚ ᱨᱮᱱᱟᱜ ᱡᱤᱱᱤᱥ ᱠᱟᱱᱟ᱾
ᱦᱳᱭ, ᱦᱳᱭ, ᱦᱳᱭ, ᱦᱳᱭ᱾
ᱦᱩᱸ, ᱦᱩᱸ ᱛᱟᱞᱦᱮ ᱥᱳᱲᱮ ᱵᱟᱲᱟᱭ ᱜᱮᱭᱟ ᱥᱮ ᱵᱟᱝ ᱳᱫ ᱯᱩᱴᱠᱟᱹ ᱠᱚ ᱛᱚᱵᱮ?
ᱦᱮᱸ, ᱦᱮᱸ, ᱦᱮᱸ ᱦᱳᱭ ᱥᱳᱲᱮ ᱜᱮᱭᱟ ᱞᱮ ᱜᱚᱝᱠᱮ ᱟᱨ ᱵᱚᱪᱷᱟᱨ ᱫᱤᱱ ᱨᱮ ᱱᱚᱝᱠᱟ ᱮᱸᱻ ᱧᱟᱢᱚᱜ-ᱟ ᱢᱟᱱᱮ ᱫᱚᱢᱮ ᱥᱤᱵᱤᱞᱟ ᱦᱮᱸ᱾